ᱦᱮᱞᱳ
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱮᱸᱻ ᱪᱮᱫ ᱮᱢ ᱪᱤᱠᱟᱹ ᱵᱟᱲᱟᱭᱮᱫ ᱠᱟᱱᱟ? ᱦᱮᱸ ᱵᱮᱥ ᱜᱮ ᱦᱤᱱᱟᱹᱧᱟᱹ᱾
ᱤᱧ ᱦᱚᱸ ᱴᱷᱤᱠ ᱜᱤ᱾
ᱮᱸᱻ ᱪᱮᱫ ᱠᱚᱢ ᱪᱮᱠᱟ ᱵᱟᱲᱟᱭᱫᱟ ᱱᱤᱛᱚᱜ ᱫᱚ?
ᱪᱮᱫ ᱦᱚᱸ ᱵᱟᱝ ᱱᱚᱜᱼᱚᱭ ᱱᱤᱛᱚᱜ ᱫᱚ ᱡᱤᱨᱟᱹᱣ ᱵᱟᱲᱟ ᱦᱳᱭ ᱟᱠᱟᱱᱟ᱾
ᱟᱪᱪᱷᱟ ᱟᱪᱪᱷᱟ ᱟᱨ ᱛᱮᱦᱮᱧᱟᱜ ᱢᱳᱣᱥᱚᱢ ᱛᱮᱦᱮᱧᱟᱜ ᱛᱮᱦᱤᱧ ᱥᱮᱨᱢᱟ ᱠᱚ ᱪᱮᱫ ᱞᱮᱠᱟ ᱦᱮᱱᱟᱜ ᱵᱟᱲᱟᱜ-ᱟ, ᱞᱟᱹᱭ ᱛᱟᱞᱟᱝ ᱢᱮ᱾
ᱦᱩᱸ ᱛᱮᱦᱮᱱ ᱱᱟᱜ ᱫᱤᱱ ᱪᱮᱫ ᱞᱮᱠᱟ ᱵᱤᱛᱟᱹᱣ ᱱᱟ?
ᱦᱳᱭ
ᱚᱸ ᱛᱮᱦᱮ ᱱᱟᱜ ᱫᱤᱱ ᱫᱚ ᱴᱷᱤᱠ ᱜᱮ ᱵᱤᱛᱟᱹᱣ ᱮᱱᱟ ᱢᱚᱡᱽ ᱜᱮ ᱱᱚᱜᱼᱚᱭ
ᱫᱟᱜ ᱵᱟᱲᱟ ᱞᱮᱫᱟᱭ?
ᱠᱟᱹᱢᱤ ᱠᱟᱱ ᱛᱟᱞᱟᱝ ᱜᱮᱭᱟ ᱱᱚᱰᱮ ᱤᱭᱟᱹ ᱛᱮᱫ ᱛᱮᱧ ᱦᱮᱡᱼᱼ ᱠᱟᱱ ᱛᱟᱞᱟᱝ ᱠᱟᱹᱢᱤ ᱥᱮᱜ ᱜᱮ
ᱟᱪᱪᱷᱟ, ᱚᱱᱛᱮᱭ ᱫᱟᱜ ᱵᱟᱲᱟ ᱞᱮᱫᱟ?
ᱯᱚᱨ ᱱᱚᱛᱮ ᱛᱮᱦᱮᱱ ᱢᱟ ᱵᱟᱭ ᱫᱟᱜ ᱟᱠᱟᱜᱼᱟᱭ᱾
ᱟᱞᱮᱥᱮᱫ ᱢᱟ ᱛᱮᱦᱮᱧ ᱢᱟ ᱟᱹᱰᱤ ᱨᱚᱸᱜ ᱮ ᱫᱟᱜ ᱠᱮᱫ ᱟᱹᱰᱤ ᱡᱷᱩᱢ ᱡᱷᱩᱢ ᱮ ᱫᱟᱜ ᱠᱮᱫᱟ᱾
ᱦᱮᱸ
ᱮᱱᱟᱱ ᱨᱤᱢᱤᱞ ᱵᱟᱲᱟᱭᱮᱫ ᱛᱟᱦᱮᱱᱟ ᱱᱤᱛᱚᱜ ᱢᱟ ᱚᱠᱚᱨ ᱵᱟᱭ ᱫᱟᱜᱮᱫ ᱠᱟᱱ᱾
ᱟᱪᱪᱷᱟ ᱟᱪᱪᱷᱟ᱾ ᱢᱮᱱᱫᱟᱹᱧ ᱪᱮᱫ, ᱥᱚᱢᱟᱡᱽ ᱵᱟᱨᱮᱛᱮᱞᱟᱝ ᱜᱟᱞᱢᱟᱨᱟᱣ ᱠᱚᱜᱼᱟ ᱵᱚᱞᱮ ᱟᱵᱚᱣᱟᱜ ᱥᱚᱢᱟᱡᱽ ᱵᱟᱨᱮᱛᱮ ᱡᱟᱦᱟᱸ ᱛᱤᱱᱟᱹᱜ ᱮᱢ ᱵᱟᱲᱟᱭ ᱛᱟᱵᱚᱱᱟ ᱞᱟᱹᱭ ᱢᱮ ᱞᱟᱦᱟᱥᱮᱫ ᱵᱚ ᱪᱟᱞᱟᱜᱼᱟ ᱚᱱᱟ ᱵᱟᱨᱮᱛᱮ᱾
ᱚᱻ
ᱢᱚᱡᱽ ᱵᱟᱹᱲᱤᱡ
ᱟᱵᱚᱣᱟᱜ ᱥᱚᱢᱟᱡᱽ ᱵᱟᱨᱮ ᱛᱮ ᱛᱷᱚᱲᱟ ᱫᱤᱱ ᱠᱷᱚᱱ ᱢᱤᱴᱤᱝ ᱨᱮᱢᱟ ᱟᱹᱣᱨᱤᱧ ᱡᱚᱭᱮᱱᱤᱝᱚᱜ ᱵᱟᱹᱧ ᱡᱟᱹᱥᱛᱤ ᱵᱟᱹᱧ ᱜᱟᱞᱢᱟᱨᱟᱣ ᱫᱟᱲᱮᱭᱟᱜ ᱠᱟᱱᱟ ᱱᱚᱜᱼᱚᱭ ᱠᱟᱹᱢᱤ ᱦᱩᱭᱩᱜ ᱠᱟᱱ ᱛᱤᱧᱟᱹ ᱟᱫᱚ ᱮᱱᱦᱚᱸ ᱡᱟ ᱠᱤᱪᱷᱩ ᱛᱤᱱᱟᱹᱜ ᱤᱧ ᱵᱟᱲᱟᱭ ᱛᱟᱞᱟᱝᱟ ᱤᱱᱟᱹ ᱟᱪᱪᱷᱟᱧ ᱞᱟᱹᱭ ᱛᱟᱞᱟᱝᱟ ᱤᱧ ᱥᱮᱫ ᱠᱷᱚᱡ᱾
ᱟᱪᱪᱷᱟ᱾
ᱟᱸᱡᱟᱣᱼᱼ
ᱦᱮᱸ ᱦᱮᱸ ᱦᱮᱸ᱾ ᱠᱚᱞ ᱵᱮᱠ ᱮᱫ ᱠᱟᱱ ᱛᱟᱹᱞᱤᱧᱟ ᱱᱤᱛᱚᱜ ᱦᱚᱲ ᱠᱚ ᱦᱮᱡ ᱠᱟᱱᱟ ᱛᱚ ᱫᱚᱠᱟᱱ ᱨᱮ ᱦᱤᱱᱟᱹᱧᱟᱹ। ᱴᱷᱤᱠ ᱜᱮᱭᱟ ᱠᱚᱞ ᱵᱮᱠ ᱮᱫ ᱠᱟᱹᱱᱟᱹᱧ ᱯᱚᱨᱮᱛᱮ।
ᱢᱤᱫ ᱜᱷᱟᱹᱲᱤ ᱵᱟᱫᱮᱢ ᱠᱚᱞᱟ ᱦᱟᱸᱜ ᱴᱷᱤᱠ ᱜᱮᱭᱟ ᱛᱟᱦᱞᱮ। ᱦᱮᱸ ᱢᱟ।